ᱦᱮᱸ ᱡᱚᱦᱟᱨ ᱜᱮ ᱜᱚᱝᱠᱮ
ᱦᱮᱸ ᱜᱚᱝᱠᱮ ᱡᱚᱦᱟᱨ ᱜᱮ
ᱟᱪᱪᱷᱟ ᱱᱟᱯᱟᱭ ᱜᱮᱭᱟ ᱵᱤᱱ
ᱦᱮᱸ ᱜᱚᱝᱠᱮ ᱱᱟᱯᱟᱭ ᱜᱮᱭᱟᱞᱤᱧ ᱟᱹᱵᱤᱱ ᱜᱮ ᱪᱮᱫ ᱞᱮᱠᱟ?
ᱟᱹᱞᱤᱧ ᱦᱚᱸ ᱱᱟᱯᱟᱭ ᱜᱮ
ᱚᱸ ᱟᱨ ᱚᱲᱟᱜ ᱠᱚᱨᱮ ᱡᱚ ᱥᱟᱱᱟᱢ ᱦᱚᱲ ᱜᱮ ᱱᱟᱯᱟᱭ ᱜᱮᱛᱚ
ᱦᱮᱸ ᱚᱲᱟᱜ ᱠᱚᱨᱮ ᱫᱚ ᱥᱟᱱᱟᱢ ᱦᱚᱲ ᱜᱮ ᱱᱟᱯᱟᱭ ᱜᱮ ᱢᱮᱱᱟᱜ ᱠᱚᱣᱟ
ᱟᱪᱪᱷᱟ ᱛᱟᱞᱮ ᱪᱮᱫ ᱠᱚᱵᱮᱱ ᱪᱤᱠᱟᱹ ᱵᱟᱲᱟᱭᱫᱟ ᱛᱟᱞᱮ
ᱟᱨ ᱱᱤᱛᱚᱜ ᱫᱚ ᱪᱮᱫ ᱦᱚᱸ ᱵᱟᱝ ᱱᱚᱜᱚᱭ ᱢᱟᱪᱟ ᱥᱮᱫ ᱞᱤᱧ ᱫᱩᱲᱩᱵ ᱠᱟᱱᱟ ᱟᱨ-
ᱛᱟᱦᱚᱞᱮ ᱟᱹᱞᱤᱧ ᱦᱚᱸ ᱱᱚᱜ-ᱚᱭ ᱫᱩᱲᱩᱵ ᱠᱟᱱᱟᱞᱤᱧ ᱪᱷᱟᱸᱫᱽ ᱨᱮᱞᱤᱧ ᱫᱩᱲᱩᱵ ᱠᱟᱱᱟ ᱠᱟᱹᱡ
ᱟᱪᱪᱷᱟ ᱦᱟᱱᱛᱮ ᱨᱤᱢᱤᱞ ᱠᱟᱜᱼᱟ ᱥᱮ ᱵᱟᱝ
ᱤᱱᱠᱟᱹ ᱫᱚᱢᱮ ᱫᱚ ᱵᱟᱭᱟ ᱨᱤᱢᱤᱞ ᱠᱟᱜ-ᱟ ᱥᱤᱛᱩᱝ ᱠᱟᱜ ᱜᱮᱭᱟᱭ ᱱᱤᱛᱚᱜ ᱫᱚ
ᱟᱪᱪᱷᱟ ᱟᱪᱪᱷᱟ
ᱟᱯ ᱥᱮᱫ ᱜᱚᱝᱠᱮ?
ᱟᱞᱮᱥᱮᱜ ᱦᱚᱸ ᱨᱤᱢᱤᱞ ᱠᱟᱜ ᱜᱮᱭᱟᱭ ᱦᱚᱞᱟ ᱢᱟᱱᱫᱮᱨ ᱠᱷᱚᱱ ᱡᱟᱹᱯᱩᱫ ᱡᱟᱹᱯᱩᱫ ᱞᱮᱠᱟᱭ ᱫᱟᱜ ᱮᱫᱟ ᱟᱨᱠᱤ
ᱟᱪᱷᱟ ᱤᱝᱠᱟᱹ ᱛᱟᱨᱟᱥᱤᱧ ᱴᱟᱭᱤᱢ ᱟᱞᱮ ᱦᱚᱸ ᱫᱤᱱ ᱜᱮ ᱫᱟᱜ ᱟᱞᱮ ᱠᱟᱱᱟ ᱤᱱᱠᱟᱹ ᱫᱚ
ᱦᱩᱸ
ᱟᱪᱪᱷᱟ ᱜᱚᱝᱠᱮ ᱛᱟᱦᱚᱞᱮ ᱵᱟᱹᱥᱭᱢ ᱠᱚᱫᱚ ᱦᱩᱭᱮᱱᱟ ᱥᱮ ᱟᱹᱣᱨᱤ
ᱦᱮᱸ ᱵᱟᱹᱥᱭᱟᱹᱢ ᱠᱚᱫᱚ ᱦᱩᱭᱩ ᱠᱟᱱᱟ ᱟᱨ ᱟᱹᱵᱤᱱ ᱫᱚ?
ᱟᱹᱞᱤᱧ ᱦᱚᱸ ᱵᱟᱹᱥᱭᱟᱹ ᱠᱟᱛᱮᱫ ᱜᱮ ᱱᱚᱜᱼᱚᱭ ᱞᱤᱧ ᱫᱩᱲᱩᱵ ᱟᱠᱟᱱᱟ
ᱟᱪᱪᱷᱟ ᱟᱪᱪᱷᱟ ᱢᱚᱸᱡᱽ ᱜᱮ ᱡᱟᱭᱦᱳᱠ ᱛᱟᱦᱮᱞᱮ ᱪᱮᱫ ᱵᱟᱹᱭᱥᱭ ᱫᱚ ᱪᱮᱫ ᱠᱚ ᱛᱟᱦᱮᱸ ᱠᱟᱱᱟ
ᱵᱟᱹᱥᱭᱟᱹᱢ ᱫᱚ ᱪᱮᱫ ᱟᱵᱚ ᱥᱟᱱᱛᱟᱲ ᱦᱚᱯᱚᱱᱟᱜ ᱫᱚ ᱪᱮᱫ ᱱᱚᱜᱼᱚᱭ ᱛᱚ ᱟᱲᱟᱜ ᱛᱤᱠᱤ ᱱᱤᱭᱟᱹ ᱠᱚ ᱜᱮ ᱛᱮᱦᱤᱧ ᱫᱚ ᱤᱭᱟᱹ ᱚᱱᱮ ᱪᱮᱫ ᱠᱩᱞᱢᱤ ᱟᱲᱟᱜ ᱵᱚᱱ ᱢᱮᱛᱟᱜ ᱠᱟᱱᱟ ᱚᱱᱟ ᱟᱲᱟᱜ ᱜᱮ
ᱟᱪᱪᱷᱟ ᱟᱪᱪᱷᱟ ᱟᱪᱪᱷᱟ ᱟᱯᱮ ᱚᱱᱛᱮ ᱪᱟᱠᱟᱱᱰᱟ ᱟᱲᱟᱜ ᱠᱚ ᱱᱮᱛᱟᱨ ᱵᱟᱝ ᱦᱩᱭᱩᱜ ᱠᱟᱱᱟ ᱪᱟᱠᱟᱱᱰᱟ ᱟᱲᱟᱜ ᱢᱟ ᱱᱮᱛᱟᱨ ᱫᱚᱢᱮ ᱚᱢᱚᱱᱚᱜᱼᱟ
ᱢᱮᱱᱟᱜ ᱜᱮᱭᱟ ᱟᱫᱚ ᱚᱱᱠᱟ ᱵᱟᱝ ᱪᱟᱞᱟᱣ ᱦᱩᱭ ᱠᱟᱱᱟ ᱧᱮᱞ ᱵᱟᱲᱟ ᱥᱤᱫ ᱠᱚ ᱵᱟᱝ ᱪᱟᱞᱟᱣ ᱦᱩᱭ ᱠᱟᱱᱟ ᱦᱮᱸ ᱟᱹᱰᱤ ᱢᱚᱡᱽ ᱟᱨ ᱟᱫᱚ ᱱᱚᱣᱟᱜᱮ ᱥᱩᱨ ᱨᱮ ᱢᱤᱫ ᱴᱷᱮᱱ ᱞᱮ ᱧᱟᱢ ᱠᱮᱫᱟ ᱛᱟᱦᱞᱮ ᱛᱮᱦᱤᱧ ᱫᱚ ᱚᱱᱟ ᱜᱮᱞᱮ ᱩᱛᱩ ᱠᱮᱫᱟ
ᱟᱪᱪᱷᱟ ᱟᱪᱪᱷᱟ
ᱟᱯᱮ ᱫᱚ ᱜᱚᱢᱠᱮ
ᱟᱞᱮ ᱦᱚᱸ ᱚᱱᱮ ᱪᱟᱠᱟᱱᱰᱟ ᱟᱲᱟᱜ ᱠᱚ ᱟᱹᱜᱩ ᱞᱮᱫ ᱛᱟᱦᱮᱱᱟ ᱛᱟᱞᱦᱮ ᱚᱱᱟ ᱪᱟᱠᱟᱱᱰᱟ ᱟᱲᱟᱜ ᱵᱷᱟᱹᱡᱤ ᱟᱨ ᱫᱟᱜ ᱢᱟᱹᱲᱤ
ᱟᱪᱪᱷᱟ ᱥᱟᱱᱛᱟᱲ ᱚᱱᱟ ᱫᱚ ᱪᱮᱫ ᱟᱲᱟᱜ ᱟᱲᱟᱜ ᱛᱤᱠᱤ ᱥᱚᱨᱮᱥ ᱩ
ᱦᱩᱸ ᱮᱠᱫᱚᱢ ᱟᱲᱟᱜ ᱛᱤᱠᱤ ᱢᱟᱱᱮ ᱟᱹᱰᱤ ᱢᱚᱡᱽ ᱵᱩᱡᱷᱟᱹᱜᱼᱟ ᱟᱵᱚ ᱢᱟᱱᱮ ᱦᱚᱲ ᱟᱵᱚᱱᱟᱜ ᱫᱚ ᱡᱟᱦᱟᱸ ᱟᱛᱩ ᱨᱮ ᱡᱟᱦᱟᱸᱭ ᱵᱚᱱ ᱛᱟᱦᱮᱱᱟ ᱩᱛᱩ ᱫᱚ ᱵᱟᱵᱚᱱ ᱚᱵᱷᱟᱵᱚᱜᱼᱟ ᱵᱟᱲᱜᱮ ᱠᱚᱨᱮ ᱢᱮᱱᱟᱜ ᱜᱮ ᱡᱟᱦᱟᱱᱟᱜ ᱵᱟᱝ ᱦᱩᱸ
ᱡᱟᱦᱟᱱᱟᱜ ᱵᱚᱱ ᱧᱟᱢ ᱜᱮᱭᱟ
ᱢᱩᱱᱜᱟᱹ ᱟᱲᱟᱜ ᱱᱚᱛᱮ ᱱᱚᱜᱼᱚᱭ ᱡᱮᱢᱚᱱ ᱱᱤᱛᱚᱜ ᱫᱚ ᱟᱫᱚ ᱪᱮᱫ ᱟᱲᱟᱜ ᱠᱚ ᱞᱟᱹᱭᱟ ᱚᱱᱟ ᱪᱷᱟᱠᱟᱱᱰᱟ ᱟᱲᱟᱜ ᱠᱚ
ᱟᱪᱪᱷᱟ ᱜᱚᱝᱠᱮ ᱛᱟᱞᱦᱮ ᱪᱮᱫ ᱠᱚ ᱠᱟᱹᱢᱤ ᱵᱟᱲᱟ ᱦᱩᱭᱩᱜ ᱠᱟᱱᱟ ᱛᱟᱦᱞᱮ ᱚᱲᱟᱜ ᱨᱮᱫᱚ ᱱᱤᱭᱟᱹ ᱥᱚᱢᱚᱭ ᱫᱚ
ᱠᱟᱹᱢᱤ ᱱᱤᱛᱳᱜ ᱫᱚ ᱱᱚᱜᱚᱭ ᱪᱟᱥᱵᱟᱥ ᱨᱮᱱᱟᱜ ᱠᱟᱹᱢᱤ ᱜᱮ ᱟᱫᱚ ᱮᱴᱟᱜ ᱠᱟᱹᱢᱤ ᱫᱚ ᱟᱫᱚ ᱡᱚᱦᱚᱲ ᱵᱟᱝ ᱜᱟᱱᱚᱜ ᱠᱟᱱᱟ ᱟᱫᱚ ᱦᱚᱜᱼᱚᱭ ᱪᱟᱥᱵᱟᱥ ᱨᱮᱱᱟᱜ ᱠᱟᱹᱢᱤ ᱠᱚᱜᱮ ᱫᱷᱩᱨᱟᱹᱣ ᱦᱩᱭᱩᱜ ᱠᱟᱱᱟ
ᱦᱩᱸ ᱪᱟᱥᱵᱟᱥ ᱱᱤᱛᱳᱜ ᱱᱚᱜᱼᱚᱭ ᱛᱚ ᱟᱫᱚ ᱦᱩᱸ ᱢᱚᱦᱰᱟ ᱰᱟᱦᱟᱨ ᱨᱮ ᱟᱸᱲᱜᱳᱭ ᱱᱟᱭ ᱢᱮᱱ ᱛᱮ
ᱦᱩᱸ ᱱᱚᱣᱟ ᱵᱟᱝ ᱪᱟᱵᱟ ᱞᱮᱠᱷᱟᱱ ᱮᱴᱟᱜ ᱥᱮᱫ ᱫᱚ ᱵᱟᱝ ᱜᱟᱱᱚᱜ ᱠᱟᱱᱟ ᱛᱟᱦᱚᱞᱮ ᱟᱹᱵᱤᱱ ᱫᱚ ᱪᱮᱫ ᱠᱟᱹᱢᱤ ᱨᱮ ᱢᱮᱱᱟᱜ ᱵᱤᱱᱟ ᱱᱤᱛᱚᱜ ᱫᱚ
ᱟᱨ ᱟᱹᱞᱤᱧ ᱦᱚᱸ ᱱᱚᱝᱠᱟᱜᱮ ᱪᱟᱥᱵᱟᱥ ᱨᱮᱜᱮ ᱟᱫᱚ ᱪᱟᱥᱵᱟᱥ ᱞᱟᱹᱜᱤᱫ ᱛᱮ ᱚᱱᱮ ᱥᱟᱯᱲᱟᱣ ᱦᱩᱭᱩᱜ ᱠᱟᱱᱟ ᱠᱷᱮᱛ ᱫᱷᱟᱨᱮ ᱠᱚᱨᱮ ᱱᱟᱜ ᱡᱷᱩᱲ ᱠᱚ ᱛᱟᱨᱯᱚᱨ ᱠᱷᱮᱛ ᱠᱚ ᱠᱟᱹᱴᱤᱡ ᱯᱟᱲᱟᱜ ᱠᱟᱜ ᱦᱩᱭᱩᱜ ᱠᱟᱱᱟ ᱱᱤᱭᱟᱹ ᱠᱚ
ᱟᱪᱪᱷᱟ ᱟᱪᱪᱷᱟ ᱵᱷᱟᱜᱮ ᱛᱟᱦᱚᱞᱮ ᱪᱮᱫ ᱥᱤᱭᱳᱜ ᱠᱟᱱᱟᱵᱤᱱ ᱵᱟᱝ
ᱦᱮᱸ ᱦᱮᱸ
ᱟᱹᱵᱤᱱ ᱜᱮᱵᱤᱱ ᱥᱤᱭᱳᱜ ᱜᱮᱭᱟ
ᱦᱮᱸ ᱟᱞᱤᱧ ᱦᱚᱞᱤᱧ ᱥᱤᱭᱳᱜ ᱜᱮᱭᱟ ᱚᱲᱟᱜ ᱨᱮ ᱵᱟᱵᱟ ᱢᱮᱱᱟᱜ ᱠᱟᱫᱮᱭᱟ ᱩᱱᱤ ᱦᱚᱸᱭ ᱥᱤᱭᱳᱜ ᱜᱮᱭᱟ
ᱟᱪᱪᱷᱟ ᱟᱪᱪᱷᱟ ᱵᱷᱟᱜᱮ ᱜᱮ ᱡᱟᱭᱦᱳᱠ ᱟᱞᱤᱧ ᱦᱚᱸ ᱟᱹᱞᱤᱧ ᱜᱮᱞᱤᱧ ᱥᱤᱭᱳᱜ ᱜᱮᱭᱟ ᱟᱫᱚ ᱱᱤᱛᱚᱜ ᱫᱚ ᱴᱮᱠᱴᱟᱨ ᱢᱮᱱᱟᱜᱼᱟ ᱟᱛᱚ ᱟᱫᱚ ᱴᱮᱠᱴᱟᱨ ᱛᱮᱜᱮ
ᱦᱚᱸᱜ-ᱚᱭ ᱟᱫᱚ ᱱᱤᱭᱟᱹ ᱯᱟᱲᱟᱜ ᱠᱟᱜ ᱦᱩᱭᱩᱜ ᱠᱟᱱᱟ ᱛᱚ ᱠᱟᱴ ᱱᱟᱦᱮᱞ ᱛᱮᱜᱮ ᱯᱟᱲᱟᱜ ᱠᱟᱜ ᱦᱩᱭᱩᱜ ᱠᱟᱱᱟ ᱟᱫᱚ ᱟᱨ ᱢᱤᱫ ᱫᱷᱟᱣ ᱮᱱᱠᱷᱟᱱ ᱨᱩᱴᱟᱨ ᱞᱟᱜᱟᱣ ᱠᱟᱛᱮᱫ ᱮᱠᱟᱞᱛᱮ ᱨᱚᱦᱚᱭ ᱩᱛᱟᱹᱨ ᱞᱮᱠᱷᱟᱱ
ᱟᱪᱪᱷᱟ ᱟᱪᱪᱷᱟ ᱛᱚᱞᱟ ᱠᱚᱫᱚ ᱛᱤᱱᱟᱹᱜ ᱢᱟᱨᱟᱝ ᱦᱟᱨᱟᱭᱮᱱᱟ ᱟᱫᱚ
ᱛᱚᱞᱟ ᱠᱚᱫᱚ ᱨᱚᱦᱚᱭ ᱞᱮᱠᱟ ᱫᱚ ᱟᱣᱹᱨᱤ ᱜᱟᱱᱚᱜᱼᱟ ᱛᱚᱵᱮ ᱟᱨ ᱠᱤᱪᱷᱩ ᱫᱤᱱ ᱯᱚᱨ ᱠᱷᱟᱱ ᱜᱮ ᱜᱟᱱᱚᱜᱼᱟ ᱜᱟᱱ ᱫᱚ ᱟᱫᱚ ᱠᱷᱮᱛ ᱠᱚ ᱫᱟᱜ ᱵᱟᱲᱟ ᱞᱮᱱᱠᱷᱟᱱ ᱜᱮ ᱟᱫᱚ ᱟᱨᱟᱢᱵᱚᱭ ᱦᱩᱭᱩᱜᱼᱟ
ᱟᱪᱪᱷᱟ ᱟᱪᱪᱷᱟ ᱮᱠᱫᱚᱢ ᱮᱠᱫᱚᱢ ᱪᱟᱥ ᱠᱟᱹᱢᱤ ᱢᱟ ᱠᱚᱨᱟᱣ ᱜᱮ ᱦᱩᱭᱩᱜᱼᱟ ᱵᱟᱠᱷᱟᱱ ᱪᱮᱫ ᱵᱚᱱ ᱡᱚᱢᱟ ᱦᱮᱸ ᱥᱮ ᱵᱟᱝ
ᱡᱮᱢᱚᱱ ᱦᱮᱸ ᱟᱵᱮ ᱪᱟᱥ ᱪᱮᱛᱟᱱ ᱜᱮ ᱱᱤᱨᱵᱷᱚᱨ ᱠᱟᱛᱮ ᱡᱮᱦᱮᱛᱩ ᱵᱚᱱ
ᱟᱨᱚ ᱵᱚᱱ ᱪᱟᱥ ᱞᱮᱠᱷᱟᱱ ᱪᱮᱫ ᱵᱚᱱ ᱡᱚᱢᱟ ᱦᱮᱸ ᱟᱨ ᱛᱟᱦᱚᱞᱮ ᱟᱵᱤᱱ ᱟᱨ ᱠᱟᱹᱢᱤ ᱠᱚ ᱮᱴᱟᱜ ᱠᱟᱹᱢᱤ ᱟᱨᱠᱤ ᱚᱱᱠᱟ ᱡᱟᱦᱟᱸ
ᱮᱴᱟᱜ ᱠᱟᱹᱢᱤ ᱠᱚᱫᱚ ᱱᱚᱝᱠᱟ ᱢᱟᱡᱷᱮ ᱢᱟᱡᱷᱮ ᱱᱚᱝᱠᱟ ᱤᱭᱟᱹ ᱠᱟᱹᱢᱤ ᱠᱚ ᱪᱟᱞᱟᱜ ᱦᱩᱭᱩᱜ ᱜᱮᱭᱟ ᱡᱮ ᱜᱟᱹᱲᱤ ᱠᱚᱨᱮ ᱡᱟᱦᱟᱸ ᱠᱚ ᱦᱩᱲᱩ ᱠᱚ ᱜᱚᱜᱠᱚ ᱟᱠᱷᱨᱤᱧ ᱫᱚ ᱩᱱ ᱥᱚᱢᱚᱭ ᱦᱩᱲᱩ ᱞᱩᱴ ᱠᱚ ᱱᱚᱝᱠᱟ ᱱᱚᱝᱠᱟ ᱪᱟᱞᱟᱜ ᱦᱩᱭᱩᱜ ᱜᱮᱭᱟ ᱾
ᱟᱪᱷᱟ ᱦᱳᱲᱩ ᱞᱩᱴ ᱢᱟᱱᱮ ᱵᱟᱭᱨᱮ ᱠᱷᱚᱱᱟᱜ ᱠᱚ ᱦᱤᱡᱩᱜᱼᱟ ᱵᱟᱝ ᱾
ᱦᱮᱸ ᱦᱮᱸ
ᱟᱪᱷᱟ ᱛᱟᱦᱚᱞᱮ ᱩᱱᱠᱩ ᱡᱟᱦᱟᱸᱭ ᱠᱚ ᱢᱟᱱᱮ ᱪᱮᱫ ᱞᱮᱠᱟ ᱨᱮᱴ ᱟᱨᱠᱤ ᱚᱱᱟ ᱦᱩᱲᱩ ᱨᱮᱱᱟᱜ ᱡᱟᱦᱟᱸ ᱠᱚ ᱟᱠᱷᱨᱤᱧᱟ ᱩᱱᱠᱩ
ᱦᱮᱸ ᱚᱠᱟ ᱥᱚᱢᱚᱭ ᱫᱚ ᱨᱟᱠᱟᱵ ᱜᱮᱭᱟ ᱥᱚᱛᱮᱨᱚ ᱟᱴᱷᱟᱨᱚ ᱴᱟᱠᱟ ᱨᱟᱠᱟᱵ ᱜᱮᱭᱟ ᱚᱠᱟ ᱥᱚᱢᱚᱭ ᱫᱚ ᱠᱚᱢ ᱜᱮᱭᱟ ᱾
ᱟᱪᱷᱟ ᱟᱪᱷᱟ ᱾ ᱟᱫᱚ ᱟᱠᱚ ᱫᱚᱠᱚ ᱧᱟᱢ ᱜᱮᱭᱟ ᱰᱷᱮᱨ ᱛᱮᱜᱮ ᱟᱵᱚ ᱫᱚ ᱫᱚᱠᱟᱱ ᱨᱮᱵᱚᱱ ᱟᱠᱷᱨᱤᱧᱟᱛᱚ ᱟᱫᱚ ᱚᱱᱠᱟ ᱫᱚ ᱦᱟᱸᱜ ᱵᱟᱵᱚᱱ ᱧᱟᱢ ᱜᱮᱭᱟ ᱾
ᱵᱟᱵᱚᱱ
ᱜᱚᱴᱟ ᱡᱟᱭᱜᱟ ᱨᱮᱜᱮ ᱧᱮᱞ ᱦᱩᱭᱠᱟᱱᱟ ᱪᱟᱹᱥᱤ ᱫᱚ ᱟᱥᱚᱞ ᱫᱟᱢ ᱫᱚ ᱛᱤᱥ ᱦᱚᱸ ᱵᱟᱠᱚ
ᱵᱟᱠᱚ ᱧᱟᱢᱟ ᱦᱮᱸ ᱛᱮ ᱛᱮ ᱫᱚᱠᱟᱱ ᱨᱮ ᱤᱫᱤ ᱠᱟᱛᱮᱫ ᱟᱠᱷᱨᱤᱧ ᱨᱮᱦᱚᱸ ᱟᱨ ᱱᱚᱝᱠᱟ ᱜᱟᱹᱲᱤ ᱨᱮ ᱮᱢᱟᱜ ᱮᱢᱟ ᱠᱚᱨᱮ ᱦᱚᱭ
ᱢᱟᱱᱮ ᱱᱚᱜ ᱚᱭ ᱡᱮ ᱩᱱᱟᱹᱜ ᱵᱚᱱ ᱠᱷᱟᱴᱟᱜ ᱠᱟᱱᱟ ᱢᱟᱱᱮ ᱱᱚᱜ ᱚᱭ ᱧᱮᱞ ᱵᱤᱱ ᱪᱟᱨᱟ ᱜᱤᱰᱤ ᱞᱟᱦᱟ ᱢᱤᱫᱴᱮᱱ ᱥᱤ ᱠᱟᱛᱮᱫ ᱢᱟᱱᱮ ᱵᱟᱹᱛᱲᱤ ᱧᱮᱞ ᱠᱟᱛᱮ ᱠᱷᱟᱨᱟ ᱜᱤᱰᱤ ᱛᱟᱯᱚᱨ ᱚᱱᱟ ᱛᱚᱞᱟ ᱦᱟᱨᱟᱜᱼᱟ ᱾ ᱟᱨᱚ ᱥᱤ ᱠᱟᱛᱮᱜ ᱞᱚᱥᱚᱜ ᱠᱟᱛᱮᱜ ᱟᱲᱜᱚᱢ ᱠᱟᱛᱮᱜ ᱵᱷᱤᱛ ᱛᱮ ᱠᱚ ᱢᱟᱜ ᱠᱟᱛᱮᱜ ᱦᱮᱸ ᱥᱮ ᱵᱟᱝ ᱨᱚᱦᱚᱭ ᱛᱟᱯᱚᱨ ᱟᱨᱚ ᱦᱮᱲᱦᱮᱫ
ᱦᱮᱸ ᱦᱮᱸ ᱟᱨ ᱚᱱᱟ ᱦᱚᱸ ᱟᱨᱦᱚ ᱴᱷᱤᱠ ᱴᱷᱟᱠ ᱦᱩᱭᱩᱜᱼᱟᱥᱮ ᱵᱟᱝ ᱦᱩᱭᱩᱜᱼᱟ ᱾ ᱥᱮ ᱚᱱᱟ ᱪᱮᱛᱟᱱ ᱦᱚᱸ ᱢᱤᱫᱴᱟᱝ ᱱᱤᱨᱵᱷᱚᱨ ᱫᱟᱭ ᱥᱮ
ᱦᱩᱸ ᱟᱨ ᱨᱟᱱ ᱠᱚ ᱮᱢᱟᱜ ᱦᱩᱭᱩᱜᱼᱟ ᱾
ᱠᱚ ᱮᱢᱟᱜ ᱦᱩᱭᱩᱜ-ᱟ ᱟᱨᱦᱚᱸ ᱟᱨᱦᱚᱸ ᱪᱮᱫ ᱡᱳᱫᱯᱩᱨ ᱤᱨ ᱠᱟᱛᱮᱜ ᱚᱲᱟᱜ ᱨᱮ ᱵᱟᱢ ᱫᱟᱞ ᱜᱩᱴᱤᱭᱮᱜ ᱵᱟᱢ
ᱦᱩᱸ ᱦᱩᱸ ᱮᱠᱫᱚᱢ ᱢᱟᱱᱮ ᱵᱩᱦᱩ ᱠᱟᱹᱢᱤ ᱵᱩᱦᱩ ᱠᱷᱟᱴᱟᱜ ᱦᱩᱭᱩᱜᱼᱟ ᱾ ᱢᱟᱱᱮ ᱱᱚᱣᱟ ᱛᱚ ᱟᱨ ᱦᱟᱱᱤ ᱫᱟᱨᱮᱧ ᱨᱚᱦᱚᱭ ᱠᱮᱫᱟ ᱡᱚᱭᱮᱱᱟ ᱚᱱᱠᱟ ᱫᱚ ᱵᱟᱝ ᱫᱚ ᱱᱚᱣᱟ ᱫᱚ ᱛᱟᱭᱚᱢ ᱫᱚ ᱫᱚᱢᱮ ᱠᱷᱴᱟᱜ ᱦᱩᱭᱩᱜᱼᱟ ᱦᱮᱸ ᱥᱮ ᱵᱟᱝ ᱤᱨ ᱟᱹᱜᱩ ᱠᱟᱛᱮᱫ ᱫᱟᱞ ᱦᱩᱭᱩᱜᱼᱟ ᱾
ᱦᱮᱸ ᱡᱮ ᱤᱨ ᱠᱮᱫᱟᱢ ᱟᱫᱚ ᱠᱷᱮᱛᱨᱮ ᱢᱮᱱᱟᱜ ᱠᱟᱫᱟ ᱟᱨ ᱤᱱᱠᱟᱹ ᱥᱚᱢᱚᱭ ᱡᱩᱫᱤ ᱟᱨᱚᱭ ᱫᱟᱜ ᱜᱚᱜ ᱠᱟᱜ ᱛᱟᱦᱚᱞᱮ ᱚᱱᱟ ᱫᱚ ᱟᱨᱚ ᱦᱩᱲᱩ ᱠᱚ ᱱᱚᱥᱴᱚ ᱟᱥᱮ
ᱦᱮᱸ ᱟᱫᱚ ᱟᱞᱮ ᱥᱮᱫ ᱫᱚ ᱚᱱᱟ ᱢᱮᱥᱤᱱ ᱛᱮᱜᱮᱞᱮ ᱤᱨ ᱛᱮ ᱟᱫᱚ ᱚᱱᱟᱛᱮ ᱩᱱᱟᱹᱜ ᱪᱟᱯ ᱫᱚ ᱵᱟᱹᱱᱩᱜᱼᱟ ᱾
ᱚ ᱟᱫᱚ ᱢᱟᱱᱮ ᱥᱚᱸᱜᱮᱛᱮ ᱟᱫᱚ ᱟᱯᱮ ᱫᱚ ᱚᱲᱟᱜ ᱛᱮᱯᱮ ᱤᱫᱤᱭᱟ
ᱦᱮᱸ ᱥᱚᱸᱜᱮ ᱛᱮ ᱮᱠᱫᱚᱢ ᱴᱮᱠᱴᱟᱨ ᱛᱮ ᱚᱲᱟᱜ ᱛᱮᱞᱮ ᱤᱫᱤᱭᱟ ᱾
ᱟᱞᱮ ᱥᱮ ᱢᱤ ᱢᱤᱫ ᱵᱟᱨ ᱚᱱᱠᱟ ᱫᱚ ᱠᱚ ᱤᱨ ᱦᱚᱪᱚᱭᱮᱫ ᱜᱮᱭᱟ ᱱᱮᱛᱟᱨ ᱫᱚ ᱢᱮᱥᱤᱱ ᱛᱮ ᱟᱫᱚ ᱟᱞᱮᱥᱮᱫ ᱫᱚ ᱵᱩᱨᱩ ᱫᱤᱥᱚᱢ ᱛᱚ ᱚᱱᱠᱟᱱ ᱢᱮᱥᱤᱱ ᱫᱚ ᱩᱱᱟᱜ ᱛᱮ ᱫᱚ ᱵᱟᱝ ᱵᱚᱞᱚᱱᱟ
ᱦᱮᱸ ᱦᱮᱸ ᱦᱮᱸ ᱡᱟᱭᱦᱳᱠ ᱟᱹᱰᱤ ᱱᱟᱯᱟᱭ ᱟᱨ ᱛᱟᱦᱚᱞᱮ ᱫᱟᱜ ᱫᱟᱭ ᱱᱚᱛᱮ ᱫᱚ ᱫᱟᱜ ᱫᱟᱭ ᱟᱞᱮᱥᱮᱫ ᱫᱚ ᱦᱟᱸᱜ ᱫᱟᱜ ᱠᱚᱭ ᱮᱦᱚᱵ ᱠᱮᱫᱟ ᱾
ᱚ ᱱᱚᱛᱮ ᱫᱚ ᱟᱭᱨᱤᱧ ᱤᱱᱠᱟᱹ ᱰᱩᱸᱰᱨᱩᱜ ᱫᱟᱭ ᱱᱤᱛᱚᱜ ᱫᱚ ᱨᱤᱢᱤᱞ ᱨᱤᱢᱤᱞ ᱦᱤᱡᱩᱜ ᱠᱟᱱᱟ ᱾
ᱟᱪᱷᱟ ᱫᱟᱜᱟᱭ ᱦᱟᱸᱜ ᱾
ᱦᱮᱸ ᱫᱟᱜᱟᱭ ᱫᱤᱱᱟᱹᱝ ᱫᱚᱭ ᱫᱟᱜ ᱜᱮᱭᱟ ᱠᱷᱟᱱ ᱫᱤᱱ ᱜᱮᱛᱚᱭ ᱫᱟᱜ ᱮᱫᱟ ᱾
ᱮᱸ
ᱟᱪᱷᱟ ᱛᱟᱦᱚᱞᱮ ᱜᱚᱝᱠᱮ ᱩᱫ ᱠᱚ ᱦᱮᱸ ᱜᱚᱝᱠᱮ ᱚᱢᱚᱱᱚᱜ ᱠᱟᱱ ᱜᱮᱭᱟ ᱢᱤᱫ ᱫᱤᱱ ᱞᱮ ᱡᱚᱢ ᱱᱟᱹᱭ ᱜᱚᱫ ᱱᱟ ᱯᱩᱴᱠᱟᱹ ᱫᱚ ᱦᱟᱯᱮ ᱟᱹᱨᱤ ᱞᱮ ᱧᱟᱢ ᱠᱚᱣᱟ ᱾
ᱪᱮᱠᱟ ᱥᱚᱲᱮ ᱜᱮᱭᱟ ᱯᱮ ᱩᱫ ᱠᱚ ᱾
ᱦᱮᱸ ᱜᱚᱝᱠᱮ ᱥᱚᱲᱮ ᱜᱮᱭᱟᱞᱮ ᱥᱚᱲᱮ ᱦᱚᱸ
ᱦᱮᱸ
ᱦᱚᱸ ᱜᱚᱝᱠᱮ ᱟᱯᱮ ᱥᱮᱫ ᱫᱚ ᱟᱯᱮ ᱥᱮᱫ ᱫᱚ ᱛᱟᱦᱚᱞᱮ ᱯᱩᱴᱠᱟᱹ ᱠᱚ ᱚᱠᱟᱞᱮᱠᱟ ᱚᱢᱚᱱᱚᱜ ᱠᱟᱱᱟ ᱯᱟ ᱥᱮ ᱟᱹᱤ ᱜᱚᱝᱠᱮ ᱛᱟᱦᱚᱞᱮ ᱟᱯᱮ ᱥᱮᱫ ᱫᱚ ᱯᱩᱴᱠᱟᱹ ᱠᱚ ᱩᱫᱠᱚ ᱛᱟᱦᱚᱞᱮ ᱡᱚᱢᱱᱟᱹᱭᱱᱟ ᱥᱮ ᱟᱨᱤ
ᱦᱮᱸ ᱡᱚᱱᱢᱚᱭ ᱱᱚᱜᱼᱚᱭ ᱛᱚ ᱚᱢᱚᱱᱚᱜ ᱠᱟᱱᱟ ᱦᱟᱞᱟᱝᱜᱩᱭᱮᱫ ᱜᱮᱭᱟ ᱠᱚ᱾
ᱟᱪᱪᱷᱟ
ᱟᱨ ᱛᱟᱞᱮ ᱠᱚᱫᱚ ᱵᱤᱞᱤᱜ ᱠᱟᱱᱟ ᱥᱮ ᱵᱟᱝ
ᱦᱮᱸ ᱜᱚᱝᱠᱮ ᱟᱹᱤᱭᱟᱜ ᱟᱜ ᱛᱟᱞᱤ ᱠᱚᱫᱚ ᱟᱞᱮ ᱥᱮᱫ ᱫᱚ
ᱟᱪᱪᱷᱟ ᱟᱪᱪᱷᱟ ᱵᱷᱟᱜᱮ ᱜᱮ ᱟᱞᱮᱥᱮᱫ ᱫᱚ ᱚᱭ ᱠᱚᱛᱮ ᱠᱚᱫᱚ ᱵᱤᱞᱤ ᱮᱦᱚᱵ ᱠᱟᱱᱟ ᱦᱳᱭ
ᱛᱟᱦᱞᱮ ᱯᱤᱴᱷᱟᱹ ᱵᱟᱲᱟᱭ ᱫᱟᱯᱮ ᱥᱮ ᱦᱮᱸ ᱡᱚᱢ ᱜᱮᱭᱟᱞᱤᱧ ᱯᱤᱴᱷᱟᱹ ᱛᱟᱦᱚᱞᱮ ᱯᱤᱴᱷᱟᱹ ᱨᱮ ᱥᱤᱵᱤᱞᱟ ᱞᱟᱦᱟᱛᱮ
ᱠᱩᱲᱤ
ᱦᱩᱸ
ᱛᱟᱞᱮ ᱨᱮᱱᱟᱜ ᱟᱨᱠᱤ ᱟᱹᱰᱤ ᱢᱚᱡᱽ ᱵᱩᱡᱷᱟᱹᱜᱼᱟ
ᱞᱟᱦᱟᱛᱮ ᱜᱚᱝᱠᱮ ᱡᱚᱠᱷᱚᱱ ᱟᱹᱞᱤᱧ ᱡᱚᱠᱷᱚᱱ ᱦᱟᱭ ᱤᱥᱠᱩᱞ ᱨᱮᱞᱤᱧ ᱯᱟᱲᱦᱟᱜ ᱛᱟᱦᱮᱸ ᱛᱚᱠᱷᱚᱱ ᱦᱳᱥᱴᱮᱞ ᱨᱮ ᱛᱟᱦᱮᱱ ᱛᱟᱦᱮᱱ ᱦᱩᱭᱩᱜ ᱛᱟᱦᱮᱸᱜ ᱛᱚ ᱟᱫᱚ ᱚᱱᱟ ᱛᱟᱞᱮ ᱯᱤᱴᱷᱟᱹ ᱡᱚᱢ ᱞᱟᱹᱜᱤᱫ ᱛᱮᱜᱮ ᱦᱳᱥᱴᱮᱞ ᱠᱷᱚᱱ ᱚᱲᱟᱜ ᱦᱤᱡᱩᱜ ᱦᱩᱭᱩᱜ ᱛᱟᱦᱮᱸ
ᱦᱮᱸ ᱦᱮᱸ ᱱᱚᱣᱟ ᱫᱚ ᱟᱹᱞᱤᱧ ᱦᱚᱸ ᱡᱚᱠᱷᱚᱱ ᱦᱳᱥᱴᱮᱞ ᱞᱤᱧ ᱛᱟᱦᱮᱱ ᱛᱟᱦᱮᱸ ᱚᱲᱟᱜ ᱦᱤᱡᱩᱜ ᱛᱟᱦᱮᱸ ᱛᱟᱞᱮ ᱯᱤᱴᱷᱟᱹ ᱡᱚᱢ ᱞᱟᱹᱜᱤᱫ ᱟᱨ ᱵᱟᱠᱷᱟᱱ ᱠᱚ ᱤᱫᱤ ᱦᱚᱴᱚ ᱠᱟᱜ ᱛᱟᱦᱮᱸᱜᱼᱟ ᱟᱫᱚ ᱵᱟᱦᱟᱱᱟ ᱦᱩᱭᱩᱜ ᱛᱟᱦᱮᱸ ᱟᱨᱠᱤ ᱛᱟᱞᱮ ᱯᱤᱴᱷᱟᱹ ᱡᱚᱢ ᱧᱩᱛᱩᱢ ᱛᱮ ᱚᱲᱟᱜ ᱪᱟᱞᱟᱣ ᱠᱟᱹᱴᱤᱡ ᱚᱱᱠᱟ ᱦᱮᱸ᱾ ᱠᱟᱹᱴᱤᱡ ᱚᱲᱟᱜ ᱴᱟᱱ ᱫᱚ ᱛᱟᱦᱮᱱ ᱜᱮᱭᱟ ᱛᱟᱦᱚᱞᱮ ᱟᱵᱤᱱ ᱫᱚ ᱦᱳᱥᱴᱮᱞ ᱫᱚ ᱠᱟᱹᱴᱤᱡ ᱠᱷᱚᱱ ᱜᱮ ᱥᱮ ᱦᱟᱨᱟ ᱠᱟᱛᱮᱜ ᱪᱮᱫ ᱞᱮᱠᱟ?
ᱟᱹᱞᱤᱧ ᱫᱚ ᱠᱮᱞᱟᱥ ᱯᱷᱟᱭᱤᱵᱽ ᱠᱷᱚᱱ ᱦᱳᱥᱴᱮᱞ ᱞᱤᱧ ᱛᱟᱦᱮᱸ ᱠᱟᱱᱟ ᱞᱟᱦᱟ ᱫᱚ ᱵᱟᱝ
ᱟᱪᱪᱷᱟ ᱛᱟᱦᱚᱞᱮ ᱯᱳᱭᱞᱳ ᱡᱚᱠᱷᱚᱱ ᱦᱳᱥᱴᱮᱞ ᱵᱮᱱ ᱪᱟᱞᱟᱣ ᱞᱮᱱᱟ ᱢᱟᱱᱮ ᱢᱚᱱᱮ ᱠᱚᱫᱚ ᱵᱟᱝ ᱵᱟᱹᱲᱤᱡ ᱞᱮᱱᱟ
ᱦᱮᱸ ᱢᱚᱱᱮ ᱫᱚ ᱵᱟᱹᱲᱤᱡ ᱞᱮᱱ ᱜᱮᱭᱟ ᱢᱟᱱᱮ ᱯᱳᱭᱞᱳ ᱡᱚᱠᱷᱚᱱ ᱞᱤᱧ ᱪᱟᱞᱟᱣᱱᱟ ᱩᱱᱫᱚ ᱨᱟᱹᱥᱠᱟᱹ ᱢᱮᱥᱟ ᱢᱟᱱᱮ ᱡᱚᱠᱷᱚᱱ ᱞᱤᱧ ᱪᱟᱞᱟᱣᱱᱟ ᱩᱱ ᱫᱚ ᱢᱚᱱᱮᱛ ᱡᱚᱠᱷᱚᱱ ᱠᱚ ᱜᱟᱨᱡᱮᱱ ᱠᱚ ᱪᱟᱞᱟᱜ ᱠᱟᱱᱟ ᱚᱲᱟᱜ ᱵᱟᱹᱜᱤ ᱦᱚᱴᱚ ᱟᱹᱞᱤᱧ ᱠᱟᱱᱟ ᱠᱚ ᱦᱮᱸ ᱩᱱ ᱥᱩᱢᱟᱹᱭ ᱛᱟᱫᱚ ᱢᱚᱱᱮ ᱫᱚ ᱵᱷᱟᱹᱜᱤ
ᱦᱮᱸ ᱦᱮᱸ ᱚᱱᱠᱟ ᱜᱮ ᱟᱫᱚᱢ ᱛᱟᱦᱮᱸ ᱛᱟᱦᱮᱸ ᱛᱮ ᱛᱟᱦᱮᱸ ᱜᱟᱛᱮ ᱥᱟᱶᱛᱮᱜ ᱢᱮᱥᱟ ᱞᱮᱠᱷᱟᱱ ᱟᱫᱚ ᱚᱲᱟᱜ ᱦᱚᱸ ᱦᱮᱡ ᱵᱟᱝ ᱥᱟᱱᱟ ᱩᱱᱵᱟᱨ ᱫᱚ᱾
ᱟᱫᱚ ᱡᱚᱠᱷᱚᱱ ᱜᱟᱨᱡᱮᱱ ᱠᱚ ᱪᱟᱞᱟᱜ ᱛᱟᱦᱮᱸ ᱢᱟᱡᱷᱮ ᱢᱟᱡᱷᱮ ᱟᱫᱚ ᱩᱱ ᱥᱩᱢᱚᱭ ᱫᱚ ᱨᱟᱜ ᱥᱟᱱᱟᱱᱤᱡ ᱛᱟᱦᱮᱸ
ᱦᱮᱸ ᱟᱨ ᱤᱧᱦᱚᱸ ᱡᱚᱠᱷᱚᱱ ᱦᱚᱥᱴᱮᱞ ᱨᱮᱧ ᱛᱟᱦᱮᱱ ᱛᱟᱦᱮᱱᱟ ᱩᱱ ᱫᱚ ᱟᱫᱚ ᱨᱚᱵᱤᱵᱟᱨ ᱨᱚᱵᱤᱵᱟᱨ ᱠᱚ ᱪᱟᱞᱟᱜ ᱛᱟᱦᱮᱱᱟ ᱧᱮᱧᱮᱞ ᱟᱨᱠᱤ
ᱦᱮᱸ
ᱡᱟᱢᱟ ᱠᱚ ᱠᱟᱪᱟᱣ ᱦᱚᱴᱚ ᱠᱟᱛᱮ ᱛᱟᱦᱮᱸ ᱩᱱ ᱫᱚ ᱠᱟᱹᱴᱤᱡ ᱧᱚᱜ ᱨᱮᱜᱮ ᱛᱚ ᱠᱟᱹᱴᱤᱡ ᱠᱷᱚᱱᱟᱜ ᱜᱮ ᱛᱟᱦᱮᱱ ᱦᱩᱭᱩᱜ ᱛᱟᱦᱮᱸ ᱦᱳᱥᱴᱮᱞ ᱨᱮ
ᱦᱮᱸ ᱦᱮᱸ
ᱟᱨ ᱡᱟᱦᱟᱱᱟᱜ ᱞᱟᱹᱰᱩ ᱠᱚ ᱠᱚ ᱤᱫᱤ ᱛᱚᱨᱟᱭ ᱛᱟᱦᱮᱸᱫ ᱟᱫᱚ ᱯᱨᱚᱛᱮᱠ ᱨᱚᱵᱤᱵᱟᱨ ᱚᱱᱠᱟ ᱚᱱᱮ ᱜᱮᱴ ᱥᱮᱫ ᱠᱚᱭᱚᱜ ᱠᱟᱜ ᱦᱳᱭᱳᱜ ᱛᱟᱦᱮᱸᱜ ᱡᱮ ᱛᱤ ᱨᱮᱠᱚ ᱦᱤᱡᱩᱜ ᱠᱟᱱᱟ ᱛᱤ ᱨᱮᱠᱚ ᱦᱤᱡᱩᱜ ᱠᱟᱱᱟ
ᱟᱨᱚ ᱮᱴᱟᱜ ᱦᱚᱲ ᱨᱮᱱ ᱡᱚᱠᱷᱚᱱ ᱜᱟᱨᱡᱮᱱ ᱠᱚ ᱦᱤᱡᱩᱜᱼᱟ ᱟᱫᱚ ᱢᱚᱱᱮ ᱠᱚ ᱵᱟᱹᱲᱤᱡ ᱜᱚᱫᱚᱜᱼᱟ ᱤᱧ ᱨᱮᱱ ᱫᱚ ᱛᱤᱨᱮ ᱠᱚ ᱦᱤᱡᱩᱜᱼᱟ᱾
ᱦᱤᱡᱩᱜᱼᱟ ᱦᱮᱸ ᱟᱨ ᱨᱚᱵᱤᱵᱟᱨ ᱫᱚ ᱡᱷᱚᱛᱚ ᱦᱚᱲ ᱨᱮᱱ ᱜᱟᱨᱡᱮᱱ ᱠᱚ ᱦᱤᱡᱩᱜ ᱜᱮᱭᱟ ᱥᱮ᱾
ᱦᱩᱸ ᱦᱩᱸ ᱛᱟᱦᱚᱞᱮ ᱪᱮᱫ ᱞᱮᱠᱟ ᱟᱵᱤᱱᱟᱜ ᱚᱱᱟ ᱠᱚ ᱛᱟᱦᱮᱸᱜ ᱠᱟᱱᱟ ᱟᱨᱠᱤ ᱡᱚᱠᱷᱚᱱ ᱦᱳᱥᱴᱮᱞ ᱵᱤᱱ ᱛᱟᱦᱮᱱ ᱛᱟᱦᱮᱸᱜᱼᱟ।
ᱦᱳᱥᱴᱮᱞ ᱛᱤᱧ
ᱦᱮ ᱛᱟᱯᱚᱨ ᱪᱟᱞᱟᱜ ᱡᱚᱠᱷᱚᱱ
ᱚᱲᱟᱜ ᱦᱤᱡᱩᱜ ᱡᱚᱠᱷᱚᱱ ᱨᱟᱹᱥᱠᱟᱹ ᱢᱟᱱᱮ ᱦᱳᱭᱛᱳ ᱢᱚᱱᱮᱵᱤᱱ ᱜᱟᱯᱟ ᱚᱲᱟᱞᱤᱧ ᱪᱟᱞᱟᱜᱼᱟ ᱟᱫᱚ ᱛᱮᱦᱤᱧ ᱫᱚ ᱢᱚᱱᱮ ᱫᱚ ᱚᱸᱰᱮ ᱜᱮ ᱛᱟᱞᱤᱧ ᱢᱟᱱᱮ ᱨᱟᱹᱥᱠᱟᱹ ᱛᱮ ᱫᱟᱠᱟ ᱦᱚᱸ ᱵᱟᱝ ᱡᱚᱢᱚᱜ ᱛᱟᱹᱞᱤᱧ ᱦᱩᱸ ᱜᱟᱯᱟ ᱫᱚ ᱚᱲᱟᱜ ᱤᱧ ᱪᱟᱞᱟᱜᱼᱟ ᱟᱫᱚ ᱱᱚᱜᱼᱚᱭ ᱡᱮ ᱱᱤᱛᱚᱜ ᱠᱷᱚᱱ ᱡᱟᱢᱟ ᱯᱮᱱᱴ ᱵᱟᱜᱟᱣ, ᱵᱟᱜᱟᱣ ᱩᱸ ᱛᱤᱨᱮ ᱜᱟᱯᱟ ᱥᱮᱛᱟᱜᱚᱜᱼᱟ ᱛᱤᱨᱮ ᱜᱟᱯᱟ ᱥᱮᱛᱟᱜ ᱱᱚᱝᱠᱟᱱ
ᱟᱨ ᱩᱱ ᱫᱚ ᱚᱠᱛᱚ ᱦᱚᱸ ᱵᱟᱝ ᱛᱟᱵ ᱜᱚᱫᱚᱜ- ᱟ ᱦᱮᱸᱥᱮ?
ᱦᱩᱸ ᱦᱮᱸ
ᱡᱟᱭ ᱦᱳᱜ
ᱟᱨ ᱩᱱᱫᱚ ᱟᱹᱵᱤᱱ ᱫᱚ ᱯᱷᱟᱭᱤᱵᱽ ᱠᱷᱚᱱᱟᱜ ᱥᱟᱱᱛᱟᱞᱤ ᱠᱚ ᱯᱟᱲᱦᱟᱜ ᱠᱟᱱᱟᱵᱤᱱ ᱥᱮ ᱵᱟᱝ?
ᱦᱮᱸ ᱟᱹᱞᱤᱧ ᱫᱚ ᱥᱟᱱᱛᱟᱲᱤ ᱢᱤᱰᱤᱭᱟᱢ ᱜᱮ ᱠᱟᱱᱟᱞᱤᱧ, ᱟᱹᱵᱤᱱ ᱫᱚ? ᱟᱹᱞᱤᱧ ᱫᱚ ᱦᱮᱸ ᱯᱳᱭᱞᱳ ᱠᱷᱚᱱ ᱜᱮ ᱳᱭᱟᱱ, ᱳᱭᱟᱱ ᱠᱷᱚᱱ ᱜᱮ ᱤᱭᱟᱹ ᱥᱟᱱᱛᱟᱲᱤ ᱢᱤᱰᱤᱭᱟᱢ ᱛᱮᱜᱮ ᱟᱹᱞᱤᱧ ᱫᱚ᱾
ᱟᱪᱪᱷᱟ ᱟᱪᱪᱷᱟ ᱢᱚᱡᱽ ᱜᱮ᱾
ᱟᱹᱵᱤᱱ ᱫᱚ ᱜᱚᱢᱠᱮ ᱚᱠᱟᱴᱟᱜ ᱛᱟᱦᱚᱞᱮ?
ᱟᱹᱞᱤᱧ ᱦᱚᱸ ᱟᱹᱞᱤᱧ ᱦᱩᱭᱩᱜ ᱠᱟᱱᱟ ᱫᱤᱥᱟᱹᱭ ᱜᱮᱭᱟᱞᱤᱧ ᱟᱹᱞᱤᱧ ᱛᱷᱤᱨᱤ ᱠᱷᱚᱱᱟᱜ ᱡᱟᱹᱱᱤᱡ ᱥᱟᱱᱛᱟᱞᱤ ᱞᱤᱧ ᱦᱟᱛᱟᱣ ᱟᱠᱟᱜᱼᱟ᱾ ᱟᱹᱞᱤᱧ ᱫᱚ ᱞᱟᱦᱟ ᱠᱷᱚᱱ ᱵᱟᱝᱞᱟ ᱦᱚᱸᱞᱤᱧ ᱵᱟᱲᱟᱭ ᱛᱟᱸᱦᱮᱫ ᱵᱷᱟᱹᱜᱮ ᱵᱷᱟᱹᱜᱮ, ᱛᱟᱯᱚᱨ ᱥᱟᱱᱛᱟᱲᱤ ᱞᱤᱧ ᱦᱟᱛᱟᱣ ᱠᱮᱫᱟ ᱚᱱᱟ ᱯᱚᱨ ᱜᱚᱴᱟ ᱯᱨᱟᱭᱢᱟᱨᱤ ᱤᱥᱠᱩᱞ ᱠᱚᱨᱮ ᱮᱦᱚᱵ ᱱᱟᱛᱚ ᱯᱟᱲᱦᱟᱣ,
ᱦᱮᱸ
ᱟᱹᱞᱤᱧ ᱦᱚᱸᱞᱤᱧ ᱦᱟᱛᱟᱣ ᱜᱮ ᱡᱮᱦᱮᱛᱩ ᱱᱤᱡᱮᱨᱟᱜ ᱟᱭᱳ ᱟᱲᱟᱝ ᱠᱟᱱᱟ ᱦᱚᱲ ᱛᱮ
ᱦᱩᱸ ᱦᱩᱸ ᱛᱟᱯᱚᱨᱮ ᱛᱟᱦᱚᱞᱮ ᱜᱚᱝᱠᱮ ᱥᱟᱱᱛᱟᱲᱤ ᱢᱤᱰᱤᱭᱟᱢ ᱛᱮᱵᱤᱱ ᱯᱟᱲᱦᱟᱜ ᱠᱟᱱᱟ ᱟᱹᱰᱤ ᱜᱚ ᱩᱸ ᱜᱚᱨᱚᱵᱽ ᱟᱱᱟᱜ ᱠᱟᱛᱷᱟ ᱵᱤᱱ ᱞᱟᱹᱭ ᱠᱮᱫᱟ ᱟᱹᱰᱤ ᱨᱟᱹᱥᱠᱟᱹ ᱟᱱᱟᱜ ᱟᱭᱳ ᱟᱲᱟᱝ ᱛᱮ ᱟᱨ ᱟᱹᱰᱤ ᱟᱭᱳ ᱟᱲᱟᱝ ᱫᱚ ᱵᱟᱵᱚᱱ ᱱᱤᱡᱮᱨᱟᱜ ᱟᱲᱟᱝ ᱛᱮᱵᱚᱱ ᱯᱟᱲᱦᱟᱜ ᱠᱟᱱᱟ ᱦᱮᱸ ᱥᱮ? ᱛᱚ ᱜᱚᱝᱠᱮ ᱟᱯᱮ ᱥᱮᱫ ᱱᱚᱝᱠᱟ ᱥᱟᱱᱛᱟᱲᱤ ᱢᱤᱰᱤᱭᱟᱢ ᱛᱮ ᱯᱟᱲᱦᱟᱜ ᱠᱟᱱᱟ ᱛᱟᱦᱚᱞᱮ ᱪᱮᱫ ᱠᱚ ᱮᱴᱠᱮᱴᱚᱲᱮ ᱚᱱᱠᱟᱱ ᱟᱱᱟᱴ ᱪᱮᱫ ᱠᱚ ᱧᱮᱞ ᱧᱟᱢᱚᱜ ᱠᱟᱱᱟ ᱛᱟᱦᱚᱞᱮ?
ᱟᱫᱚ ᱮᱸᱴᱠᱮᱴᱚᱲᱮ ᱫᱚ ᱢᱮᱱᱟᱜ ᱟᱠᱟᱫ ᱜᱮᱭᱟ ᱡᱮᱢᱚᱱ ᱱᱚᱜ-ᱚᱚᱭ ᱢᱟᱪᱮᱫ ᱠᱚ ᱦᱟᱸᱜ ᱴᱷᱤᱠ ᱴᱷᱟᱠ ᱵᱟᱹᱱᱩᱜ ᱠᱟᱜ ᱠᱚᱣᱟ᱾ ᱛᱟᱨᱯᱚᱨ ᱯᱚᱛᱚᱵ ᱠᱚᱨᱮᱱᱟᱜ
ᱟᱨ ᱴᱷᱤᱠ ᱜᱟᱭᱤᱰ ᱵᱟᱹᱱᱩᱜ ᱟᱠᱟᱫ-ᱟ, ᱟᱫᱚ ᱚᱱᱟᱫᱚ ᱯᱳᱭᱞᱳ ᱯᱳᱭᱞᱳ ᱠᱟᱱᱟ ᱛᱚ ᱟᱫᱚ ᱦᱟᱸᱜ ᱴᱷᱤᱠᱚᱜ-ᱟ᱾
ᱦᱩᱸ
ᱛᱚ ᱟᱹᱰᱤ ᱜᱟᱱ ᱱᱤᱛᱳᱜ ᱫᱚ ᱰᱮᱵᱷᱞᱚᱯ ᱠᱟᱱᱟ ᱢᱟᱱᱮ
ᱦᱩᱸ
ᱮᱸ ᱡᱟᱦᱟᱸ ᱮᱸᱴᱠᱮᱴᱚᱲᱮ ᱠᱚ ᱛᱟᱦᱮᱜ ᱠᱟᱱᱟ ᱟᱹᱰᱤ ᱜᱟᱱ ᱥᱚᱞᱦᱮ ᱜᱟᱱ ᱟᱠᱟᱱᱟ, ᱟᱨᱚ ᱦᱟᱸᱜ ᱢᱮᱱᱟᱜᱼᱟ ᱚᱱᱟ ᱦᱚᱸ ᱥᱚᱞᱦᱮ ᱤᱫᱤ ᱦᱳᱭᱳᱜᱼᱟ᱾
ᱟᱪᱪᱷᱟ
ᱚᱱᱟ ᱠᱟᱹᱢᱤ ᱠᱚᱨᱮ ᱫᱚ ᱟᱵᱚ ᱠᱚᱜᱮ ᱞᱟᱦᱟ ᱦᱳᱭᱳᱜ
ᱦᱳᱭᱛᱚ ᱟᱨ ᱥᱚᱞᱦᱮᱜᱼᱟ ᱢᱮᱱᱛᱮ ᱟᱥᱟ ᱦᱚᱸ ᱢᱮᱱᱟᱜ ᱠᱟᱜᱼᱟ᱾
ᱦᱩᱸ ᱦᱩᱸ ᱦᱚᱸᱜᱚᱭ ᱛᱚ ᱟᱹᱰᱤ ᱟᱹᱰᱤᱜ ᱟᱹᱰᱤ ᱜᱟᱱ ᱠᱟᱹᱢᱤ ᱜᱮ ᱮᱦᱚᱵ ᱠᱟᱱᱟ ᱟᱵᱚ ᱥᱟᱱᱛᱟᱞᱤ ᱤᱫᱤ ᱠᱟᱛᱮ ᱟᱵᱚ ᱯᱟᱹᱨᱥᱤ ᱠᱚ ᱤᱫᱤ ᱠᱟᱛᱮ ᱧᱮᱞ ᱞᱮᱠᱷᱟᱱ ᱵᱤᱱ
ᱦᱮᱸ
ᱦᱮᱸ ᱥᱮ ᱵᱟᱝ ᱱᱮᱛᱟᱨ ᱫᱚ ᱥᱴᱮᱥᱮᱱ ᱠᱚᱨᱮ ᱵᱤᱱ ᱧᱮᱞᱠᱟᱜ ᱜᱮᱭᱟ ᱛᱚ ᱨᱮᱹᱞ ᱮᱴᱮᱥᱮᱱ ᱠᱚᱨᱮ ᱦᱚᱸ ᱟᱵᱚ ᱱᱚᱣᱟ ᱪᱤᱠᱤ ᱛᱮ ᱢᱮᱱᱟᱜᱼᱟ ᱛᱟᱯᱚᱨ ᱡᱟᱦᱱᱟᱜ ᱥᱚᱨᱠᱟᱨᱤ ᱚᱯᱷᱤᱥ ᱠᱚᱨᱮ ᱦᱚᱸ ᱪᱤᱠᱤ ᱛᱮ ᱚᱞ ᱢᱮᱱᱟᱜᱼᱟ᱾
ᱦᱮᱸ ᱦᱮᱸ ᱟᱨ ᱱᱮ ᱱᱮ ᱛᱟᱨ ᱦᱮᱸ ᱱᱮᱛᱟᱨ ᱫᱚ ᱞᱟᱦᱟ ᱫᱚ ᱡᱮᱢᱚᱱ ᱵᱟᱝ ᱜᱟᱱᱚᱜ ᱛᱟᱦᱮᱸᱫ ᱜᱩᱜᱳᱞ ᱴᱨᱟᱱᱥᱞᱮᱴ ᱥᱟᱱᱛᱟᱲ ᱛᱮ ᱦᱮᱸᱥᱮ ᱚᱱᱟ ᱠᱚ ᱜᱟᱱᱚᱜ ᱠᱟᱱᱟ
ᱛᱤᱱᱟᱹᱜᱴᱟ ᱰᱮᱵᱷᱚᱞᱚᱯ ᱠᱟᱱᱟ
ᱦᱩᱸ ᱟᱨ ᱢᱤᱫᱴᱟᱱ ᱤᱭᱟᱹ ᱚᱝᱠᱟ ᱥᱳᱥᱟᱞ ᱢᱤᱰᱤᱭᱟ ᱨᱮᱞᱤᱧ ᱧᱮᱞᱮᱫ ᱛᱟᱦᱮᱸᱫ ᱟᱢᱮᱨᱤᱠᱟ ᱨᱮᱱ ᱦᱚᱲ ᱟᱵᱚ ᱥᱟᱱᱛᱟᱲ ᱛᱮ ᱚᱞ ᱪᱤᱠᱤ ᱯᱟᱲᱦᱟᱣ ᱠᱚ ᱪᱮᱫᱚᱜ
ᱦᱮᱸ ᱦᱮᱸ ᱱᱚᱣᱟ ᱫᱚ ᱟᱹᱞᱤᱧ ᱦᱚᱸᱞᱤᱧ ᱧᱮᱞ ᱠᱟᱜ ᱜᱮᱭᱟ ᱥᱳᱥᱟᱞ ᱢᱤᱰᱤᱭᱟ ᱨᱮ ᱱᱚᱣᱟ ᱫᱚ ᱢᱤᱫᱴᱮᱱ ᱟᱵᱚᱣᱟᱜ ᱜᱚᱨᱚᱵᱽ ᱟᱱᱟᱜ ᱠᱟᱱᱟ ᱡᱮ ᱟᱵᱚᱣᱟᱜ ᱯᱟᱹᱨᱥᱤ ᱛᱮᱦᱚᱸ ᱵᱟᱦᱨᱮ ᱫᱤᱥᱚᱢ ᱨᱮ ᱦᱚᱲ ᱠᱚ ᱯᱟᱲᱦᱟᱜ ᱠᱟᱱᱟ